ᱦᱮᱸ ᱟᱸᱡᱚᱢ ᱧᱟᱢ ᱫᱟᱞᱤᱧ, ᱟᱹᱞᱤᱧᱟᱜ ᱨᱚᱲ ᱵᱮᱥ ᱴᱷᱤᱠ ᱵᱤᱱ ᱟᱸᱡᱚᱢ ᱫᱟ?
ᱦᱳᱭ ᱵᱮᱥ ᱴᱷᱤᱠ ᱜᱤᱞᱤᱧ ᱟᱸᱡᱚᱢ ᱫᱟ ᱦᱮᱞᱳ ᱦᱮᱸ ᱟᱸᱡᱚᱢᱮᱟᱞᱤᱧ ᱵᱮᱥ ᱛᱮᱜᱮᱞᱤᱧ ᱟᱸᱡᱚᱢᱮᱟ ᱾
ᱦᱮᱸ ᱟᱹᱵᱤᱱ ᱛᱩᱵᱤᱱ
ᱦᱮᱸ ᱟᱸᱡᱚᱢ ᱫᱟᱞᱤᱧ ᱵᱮᱥ ᱴᱷᱤᱠ ᱜᱮ᱾
ᱦᱳᱭ᱾
ᱦᱩᱸ ᱦᱮᱸ ᱡᱚᱦᱟᱨ ᱜᱮ ᱚᱠᱟᱨᱮ ᱪᱮᱫ ᱵᱤᱱ ᱪᱤᱠᱟᱹᱭᱮᱫ ᱛᱮ?
ᱪᱮᱸ ᱦᱚᱸ ᱱᱚᱜᱼᱚᱭ ᱡᱚᱢ ᱵᱟᱲᱟ ᱠᱟᱛᱮ ᱱᱚᱜᱼᱚᱭ ᱯᱷᱳᱱ ᱞᱮᱟᱞᱤᱧ ᱾ ᱱᱚᱣᱟ ᱨᱮ
ᱚ ᱦᱮᱸ ᱛᱚ ᱟᱹᱞᱤᱧ ᱦᱚᱸᱜᱼᱚᱭ ᱦᱩᱸ ᱦᱳᱭ ᱤᱥᱤᱱ ᱵᱟᱥᱟᱝ ᱞᱤᱧ ᱥᱟᱹᱛ ᱠᱮᱫ ᱛᱮ ᱛᱚ ᱡᱚᱢ ᱫᱚ ᱟᱹᱣᱨᱤ ᱦᱩᱭᱩᱜ ᱜᱮᱭᱟ ᱦᱟᱯᱮ ᱦᱟᱸᱜ ᱾ ᱡᱚᱢ ᱦᱳᱭᱳᱼᱟ ᱫᱩᱲᱩᱵ ᱵᱟᱲᱟ ᱦᱳᱭ ᱠᱟᱱᱟ ᱠᱟᱹᱴᱤᱡ ᱾
ᱟᱫᱚ ᱡᱷᱚᱛᱚ ᱜᱮᱛᱚ ᱵᱮᱥ ᱜᱮᱛᱚ ᱢᱮᱱᱟᱜ ᱯᱮᱭᱟ ᱥᱮ?
ᱦᱚᱸ ᱡᱚᱛᱚ ᱜᱮ ᱱᱤᱛᱚᱜ ᱫᱚ ᱱᱟᱯᱟᱭ ᱛᱮᱜᱮ ᱢᱮᱱᱟᱜ ᱠᱟᱜ ᱞᱮᱭᱟ, ᱟᱯᱮ ᱫᱚ ᱛᱟᱦᱚᱞᱮ?
ᱦᱳᱭ ᱟᱞᱮ ᱦᱚᱸ ᱱᱟᱯᱟᱭ ᱜᱮ ᱦᱮᱱᱟᱜ ᱞᱮᱭᱟ ᱱᱤᱛᱚᱜ ᱫᱚ ᱟᱹᱭᱩᱵ
ᱚᱸ, ᱦᱮᱸ ᱛᱚ ᱾ ᱛᱟᱦᱚᱞᱮ ᱨᱚᱦᱚᱭ ᱠᱟᱹᱢᱤ ᱠᱚᱫᱚ ᱛᱤᱱᱟᱹᱜ ᱥᱟᱹᱜᱤᱧ ᱞᱟᱦᱟ ᱪᱟᱞᱟᱣᱚᱜ ᱠᱟᱱ ᱛᱟᱯᱮᱭᱟ?
ᱟᱞᱮ ᱨᱚᱦᱚᱭ ᱠᱟᱹᱢᱤ ᱫᱚ ᱢᱚᱴᱟᱢᱩᱴᱤ ᱢᱩᱪᱟᱹᱫ ᱫᱚᱞᱮ ᱢᱩᱪᱟᱹᱫ ᱠᱟᱜ ᱜᱮᱭᱟ ᱟᱫᱚ ᱜᱷᱩᱴᱩ ᱠᱚᱨᱮ ᱢᱮᱱᱟᱜ ᱜᱮ ᱛᱟᱞᱮᱭᱟ᱾ ᱜᱩᱴᱩ ᱠᱚᱨᱮᱫ ᱫᱚ ᱫᱟᱜ ᱵᱟᱝ ᱞᱟᱜᱟᱣ ᱠᱟᱜ ᱞᱮᱭᱟ ᱟᱯᱮᱜᱮ ᱪᱮᱫ ᱠᱚᱨᱮᱱᱟᱜ ᱯᱮ ᱨᱚᱦᱚᱭ ᱠᱮᱜᱼᱟ?
ᱟᱞᱮ ᱫᱚ ᱨᱚᱦᱚᱭ ᱠᱟᱹᱢᱤ ᱠᱚᱫᱚ ᱦᱟᱸᱜ ᱠᱷᱟᱱ ᱩᱱᱟᱹᱜ ᱫᱚ ᱟ. ᱣᱨᱤᱭᱟᱜᱼᱟ ᱢᱤᱫ ᱵᱟᱨ ᱨᱚᱦᱚᱭ ᱦᱩᱭᱩᱜ ᱠᱟᱱᱟ ᱦᱚᱸᱚᱭ ᱾ ᱛᱟᱨᱯᱚᱨᱮ ᱢᱟᱱᱮ ᱴᱟᱭᱤᱢ ᱫᱚ ᱞᱟᱜᱟᱜ ᱜᱮᱭᱟ ᱮᱠᱷᱚᱱ ᱦᱚᱸ ᱾ ᱦᱳᱭ ᱮᱦᱚᱵ ᱫᱚᱞᱮ ᱮᱦᱚᱵ ᱠᱟᱜᱼᱟ ᱴᱟᱭᱤᱢ ᱞᱟᱜᱟᱜᱼᱟ ᱠᱤᱪᱷᱩ ᱫᱤᱱ ᱦᱟᱸᱜ᱾ ᱟᱞᱮ ᱥᱮᱫ ᱢᱟ ᱩᱱᱟᱹᱜ ᱥᱮᱨᱢᱟ ᱡᱟᱹᱲᱤ ᱩᱱᱟᱹᱜ ᱫᱚ ᱵᱟᱝ ᱦᱩᱭᱩᱜ ᱠᱟᱱ ᱛᱟᱦᱮᱸ ᱫᱚ- ᱥᱮᱨᱢᱟ ᱡᱟᱹᱲᱤ ᱚᱱᱟ ᱠᱷᱟᱹᱛᱤᱨ ᱛᱮᱜᱮ ᱠᱟᱹᱴᱤᱡ ᱛᱟᱭᱚᱢ ᱜᱚᱫ ᱟᱠᱟᱱᱟ ᱾
ᱦᱳᱭ ᱦᱳᱭ ᱦᱳᱭ ᱟᱫᱚ ᱦᱩᱭᱩᱜ ᱜᱮᱭᱟ ᱾
ᱚᱸ ᱚᱠᱟ ᱞᱮᱠᱟ ᱥᱮᱨᱢᱟ ᱡᱟᱹᱲᱤ ᱦᱩᱭᱩᱜ ᱠᱟᱱᱟ ᱟᱯᱮ ᱥᱮᱫ ᱫᱚ ᱛᱟᱦᱞᱮ ᱛᱮᱦᱮᱧ ᱜᱟᱯᱟ?
ᱦᱩᱭᱮᱱ ᱜᱮᱭᱟ ᱥᱮᱛᱟᱜ ᱥᱮᱻ ᱥᱮᱨᱢᱟ ᱡᱟᱹᱲᱤ ᱦᱩᱭᱮᱱ ᱜᱮᱭᱟ ᱟᱫᱚ ᱦᱚᱭᱮᱼᱦᱳᱭ ᱟᱮᱞ ᱠᱟᱱ ᱜᱮᱭᱟ᱾ ᱱᱤᱛᱚᱜ ᱫᱚ ᱛᱷᱤᱨ ᱠᱟᱜᱼᱟ ᱟᱫᱚ ᱦᱳᱭ ᱫᱚ ᱦᱳᱭ ᱟᱞᱮ ᱠᱟᱱ ᱜᱮᱭᱟ᱾
ᱦᱮᱸ ᱛᱚ ᱾ ᱟᱞᱮ ᱥᱮᱫ ᱢᱟ ᱛᱮᱦᱮᱧ ᱫᱚ ᱥᱮᱛᱟᱜ ᱠᱷᱚᱱ ᱜᱮ ᱟᱹᱰᱤ ᱡᱳᱨᱮ ᱫᱟᱜ ᱠᱮᱫᱟ ᱾ ᱦᱚᱞᱟ ᱱᱚᱜ ᱛᱮᱦᱮᱧ ᱱᱚᱜ ᱟᱹᱰᱤ ᱡᱳᱨ ᱜᱮ ᱾
ᱛᱟᱦᱚᱞᱮ ᱟᱯᱮ ᱥᱮᱫ ᱫᱚ ᱪᱮᱫ ᱪᱮᱫ ᱪᱮᱫ ᱥᱚᱵᱽᱡᱤ ᱠᱚᱠᱚ ᱪᱟᱥ ᱜᱮᱭᱟ?
ᱥᱚᱵᱽᱡᱤ ᱱᱤᱛᱚᱜ ᱱᱤᱛᱚᱜ ᱱᱤᱛᱚᱜ ᱱᱤᱛᱚᱜ ᱫᱚ ᱱᱤᱛᱚᱜ ᱫᱚ ᱪᱟᱥ ᱦᱮᱱᱟᱜ-ᱟ ᱾ ᱦᱮᱱᱟᱜ-ᱟ ᱵᱮᱸᱜᱟᱲ ᱠᱚ ᱡᱮ ᱡᱮᱢᱚᱱ ᱠᱚ ᱪᱟᱥ ᱠᱟᱫ-ᱟ ᱡᱮᱢᱚᱱ ᱰᱷᱮᱸᱬᱚᱥ ᱠᱚ ᱪᱟᱥ ᱠᱟᱜ-ᱟ ᱾ ᱟᱨᱚ ᱤᱭᱟᱹ ᱦᱚᱸᱠᱚ ᱪᱟᱥ ᱠᱟᱜ-ᱟ ᱢᱟᱹᱨᱤᱪ ᱠᱚᱠᱚ ᱪᱟᱥ ᱠᱟᱜ-ᱟ ᱾ ᱟᱹᱞᱤᱧ ᱫᱚ ᱵᱟᱹᱞᱤᱧ ᱪᱟᱥ ᱠᱟᱜ-ᱟ ᱾ ᱟᱹᱞᱤᱧᱟᱜ ᱫᱚ ᱪᱟᱥ ᱞᱮᱠᱟ
ᱪᱟᱥ ᱞᱮᱠᱟᱱᱟᱜ ᱡᱟᱭᱜᱟ ᱦᱚᱸᱛᱚ ᱫᱚᱨᱠᱟᱨᱚᱜ-ᱟ ᱦᱮᱸ ᱵᱟᱝ ᱾
ᱦᱳᱭ ᱦᱳᱭ ᱦᱳᱭ ᱾
ᱦᱮᱸ ᱛᱚ ᱾
ᱛᱟᱦᱞᱮ ᱟᱯᱮ ᱫᱚ ᱦᱩᱲᱩ ᱫᱚ ᱚ ᱢᱤᱫ ᱡᱚᱠᱷᱟ ᱯᱮ ᱨᱚᱦᱚᱭ ᱜᱮᱭᱟ ᱥᱮ ᱵᱟᱨ ᱡᱚᱠᱷᱟ ᱯᱮ ᱨᱚᱦᱚᱭᱟ ᱥᱮᱨᱢᱟ ᱨᱮ?
ᱟᱞᱮ ᱫᱚ ᱵᱟᱨᱫᱷᱟᱣ ᱜᱮᱞᱮ ᱞᱚᱦᱚᱭ ᱫᱚᱞᱮ ᱞᱚᱦᱚᱭᱟ ᱟᱫᱚ ᱜᱚᱴᱟ ᱫᱚ ᱵᱟᱝ ᱟᱨᱠᱤ ᱠᱮᱱᱮᱞ ᱢᱮᱱᱟᱜ ᱛᱟᱞᱮ ᱠᱮᱱᱮᱞ ᱫᱷᱟᱨᱮ ᱡᱟᱦᱟᱸ ᱠᱚ ᱦᱮᱱᱟᱜ ᱛᱟᱞᱮ ᱚᱱᱟ ᱫᱚ ᱵᱟᱨ ᱫᱷᱟᱣ ᱞᱮ ᱨᱚᱦᱚᱭᱟ ᱟᱨ ᱡᱟᱸᱦᱟ ᱠᱚᱨᱮ ᱫᱚ ᱵᱟᱹᱱᱩᱜ-ᱟ ᱚᱱᱟ ᱠᱚᱨᱮ ᱫᱚ ᱵᱟᱝ ᱦᱩᱭᱩᱜ-ᱟ ᱾ ᱟᱯᱮ ᱜᱮ ᱚᱱᱛᱮ ᱛᱤᱱ ᱫᱷᱟᱣ ᱯᱮ ᱨᱚᱦᱚᱭ ᱛᱮ?
ᱟᱞᱮ ᱦᱚᱸ ᱱᱚᱛᱮ ᱫᱚ ᱵᱟᱨ ᱡᱮᱠᱷᱟ ᱜᱮᱞᱮ ᱨᱚᱦᱚᱭ ᱜᱮᱭᱟ ᱾
ᱦᱳᱭ ᱟᱯᱮ ᱫᱚ ᱛᱚᱵᱮ ᱥᱮᱞᱚ ᱠᱚᱫᱚ ᱢᱮᱱᱟᱜ-ᱟ ᱥᱮ ᱪᱮᱫ ᱚᱱᱛᱮ ᱥᱮᱞᱚ ᱠᱚ?
ᱦᱚᱸ ᱢᱮᱱᱟᱜ-ᱟ ᱥᱮᱞᱳ ᱠᱚᱫᱚ ᱾ ᱚᱱᱟ ᱛᱮᱜᱮ ᱵᱟᱨ ᱡᱮᱠᱷᱟ ᱞᱮ ᱨᱚᱦᱚᱭ ᱜᱮᱭᱟ ᱾ ᱦᱳᱭ ᱾ ᱟᱫᱚ ᱜᱟᱰᱟ ᱢᱮᱱᱟᱜ-ᱟ ᱛᱚ ᱥᱩᱨ ᱨᱮᱜᱮ ᱾
ᱦᱳᱭ ᱥᱮᱞᱳ ᱜᱟᱰᱟ
ᱦᱚᱸᱜ-ᱚ ᱾
ᱟᱞᱮᱥᱮᱫ ᱫᱚ ᱱᱚᱛᱮ ᱫᱚ ᱥᱮᱞᱚ ᱢᱟ ᱵᱟᱱᱩᱜ ᱾ ᱟᱨ ᱜᱟᱰᱟ ᱫᱚ ᱢᱮᱱᱟᱜ ᱫᱚ ᱢᱮᱱᱟᱜ ᱛᱟᱞᱮᱭᱟ ᱫᱚ ᱜᱟᱰᱟ ᱫᱚ ᱫᱷᱚᱨᱚᱱ ᱫᱤᱱ ᱫᱚ ᱟᱸᱡᱮᱫ ᱥᱟᱲᱚᱜ ᱜᱮᱭᱟ ᱾ ᱛᱚᱞᱟ ᱠᱚᱛᱚ ᱵᱟᱹᱱᱩᱜ
ᱟᱞᱮ ᱱᱚᱣᱟ ᱜᱟᱰᱟ ᱫᱚ ᱫᱷᱚᱨᱚᱱ ᱫᱤᱱ ᱨᱮᱦᱚᱸ ᱟᱨ ᱱᱮᱛᱟᱨ ᱫᱤᱱ ᱦᱚᱸ ᱢᱟᱱᱮ ᱜᱟᱰᱟ ᱨᱮᱱᱟᱜ ᱫᱟᱜ ᱫᱚ ᱵᱟᱝ ᱟᱡᱮᱫ ᱟᱠᱟᱱᱟ ᱾
ᱦᱳᱭ ᱥᱮᱞᱚ ᱠᱚ ᱢᱮᱱᱟᱜ ᱛᱟᱯᱮ ᱞᱚᱦᱚᱫ ᱜᱮᱛᱚ ᱛᱟᱦᱮᱱ ᱠᱟᱱᱟ ᱦᱟᱥᱟ ᱫᱚ ᱾
ᱦᱚᱸ ᱾
ᱛᱟᱯᱚᱨᱮ ᱠᱳᱱᱳ ᱥᱟᱫᱟ ᱡᱚᱠᱥᱮᱱ ᱢᱮᱱᱟᱜ-ᱟ ᱦᱚᱭᱛᱚ ᱚᱱᱠᱟ ᱦᱚᱸ ᱡᱚᱭᱮᱱ ᱦᱮᱱᱟᱜ-ᱟ ᱦᱚᱭᱛᱚ ᱚᱱᱟ ᱜᱟᱰᱟ ᱫᱚ ᱾ ᱱᱟᱹᱭ ᱠᱚᱨᱮ ᱵᱟᱝ ᱡᱟᱦᱟᱸ ᱠᱚᱨᱮᱜ ᱜᱮ ᱾
ᱦᱮ ᱦᱳᱭ ᱾
ᱚᱱᱟ ᱠᱷᱟᱹᱛᱤᱨ ᱛᱮ ᱵᱟᱝ ᱟᱸᱡᱮᱫᱚᱜ ᱠᱟᱱᱟ ᱾
ᱦᱚᱸ ᱾ ᱱᱚᱣᱟ ᱜᱟᱰᱟ ᱫᱚ ᱡᱟ ᱢᱟᱱᱮ ᱟᱹᱞᱤᱧ ᱦᱚᱜᱚᱭ ᱞᱤᱧ ᱧᱮᱞ ᱟᱹᱜᱩ ᱠᱟᱜ-ᱟ ᱩᱱᱫᱤᱱ ᱛᱚ ᱟᱸᱡᱮᱫ ᱫᱚ ᱵᱟᱝ ᱟᱸᱡᱮᱫ ᱠᱟᱱᱟ ᱢᱤᱫ ᱡᱮᱠᱷᱟ ᱦᱚᱸ ᱾ ᱩᱱᱟᱹᱜ ᱥᱤᱛᱩᱝ ᱫᱤᱱ ᱠᱚ ᱦᱮᱡ ᱟᱠᱟᱱ ᱨᱮᱦᱚᱸ ᱵᱟᱝ ᱟᱸᱡᱮᱫ ᱟᱠᱟᱱᱟ ᱾
ᱦᱳᱭ ᱚᱠᱟ ᱨᱮᱦᱚᱸ ᱡᱚᱭᱮᱱ ᱢᱮᱱᱟᱜ-ᱟ ᱠᱚᱱᱳ ᱵᱷᱟᱜᱮᱧᱚᱜ ᱡᱟᱭᱜᱟ ᱨᱮ ᱾
ᱦᱚᱸ ᱾
ᱛᱤ ᱨᱮᱵᱤᱱ ᱡᱟᱹᱯᱤᱫ ᱛᱮ?
ᱦᱚᱸ ᱡᱟᱹᱯᱤᱫ ᱦᱩᱭᱩᱜ-ᱟ ᱦᱚᱸᱜ-ᱚᱭ ᱫᱟᱠᱟ ᱠᱚ ᱡᱚᱢ ᱵᱟᱲᱟ ᱠᱟᱛᱮᱜ ᱜᱮ ᱡᱟᱹᱯᱤᱫ ᱫᱚ ᱦᱩᱭᱩᱜ-ᱟ ᱾ ᱜᱟᱯᱟ ᱟᱨᱦᱚᱸ ᱠᱟᱹᱢᱤ ᱠᱚ ᱥᱮᱱᱚᱜ ᱦᱩᱭᱩᱜ-ᱟ ᱛᱚ, ᱛᱚ ᱵᱟᱝ ᱡᱟᱹᱯᱤᱫ ᱞᱮᱠᱷᱟᱱ ᱦᱚᱸ ᱵᱟᱝ ᱜᱟᱱᱚᱜ-ᱟ ᱾
ᱦᱳᱭ ᱦᱳᱭ ᱟᱨ ᱴᱟᱥᱠ ᱫᱚ ᱛᱤᱱᱟᱹᱜ ᱵᱮᱱ ᱯᱩᱨᱟᱹᱣ ᱠᱟᱜ-ᱟ ᱴᱟᱥᱠ?
ᱚ ᱡᱟᱹᱥᱛᱤ ᱫᱚ ᱵᱟᱝᱜᱮ ᱟᱹᱞᱤᱧ ᱫᱚ ᱦᱳᱭ ᱯᱮ ᱯᱩᱱ ᱫᱤᱱ ᱞᱤᱧ ᱨᱚᱯᱚᱲᱚᱜ ᱠᱟᱱᱟ ᱡᱟᱹᱥᱛᱤ ᱫᱚ ᱵᱟᱝ ᱾
ᱛᱚ ᱟᱹᱰᱤ ᱛᱤᱱᱟᱹᱜ ᱵᱤᱱ ᱯᱩᱨᱟᱹᱣ ᱠᱟᱜᱼᱟ ᱜᱟᱯᱟ ᱛᱚ ᱪᱟᱵᱟᱜ ᱠᱟᱱᱟ᱾
ᱦᱳᱭ ᱜᱟᱯᱟ ᱪᱟᱵᱟᱜ ᱠᱟᱱᱟ ᱛᱚ ᱦᱟᱸᱜ ᱟᱫᱚ ᱯᱩᱨᱟᱹᱣ ᱫᱟᱲᱮᱭᱟᱜ ᱟᱞᱤᱧ ᱥᱮ ᱵᱟᱝᱟ ᱚᱱᱟᱜ ᱜᱮ ᱦᱟᱸᱜ᱾ ᱠᱷᱟᱱ ᱢᱤᱫᱴᱟᱝ ᱪᱤᱱᱛᱟᱹ ᱨᱮᱞᱤᱧ ᱯᱟᱲᱟᱣ ᱟᱠᱟᱱᱟ ᱠᱟᱨᱚᱱ ᱫᱚ ᱟᱹᱞᱤᱧ ᱫᱚ ᱦᱚᱜᱼᱚᱭ ᱯᱮ ᱯᱳᱱ ᱫᱤᱱ ᱦᱳᱭᱳᱜ ᱠᱟᱱᱟ ᱠᱷᱩᱞᱟᱹᱣ ᱠᱟᱛᱮᱜ ᱱᱚᱣᱟ ᱫᱚ ᱦᱟᱸᱜ ᱾
ᱚᱻ ᱟᱹᱞᱤᱧ ᱦᱚᱸ ᱯᱮ ᱯᱩᱨᱟᱹ ᱞᱤᱧ ᱨᱚᱯ ᱨᱚᱯᱚᱲ ᱠᱟᱱᱟ ᱠᱷᱩᱞᱟᱹᱣ ᱫᱚᱞᱤᱧ ᱠᱷᱩᱞᱟᱹᱣ ᱞᱮᱜᱼᱟ ᱞᱟᱦᱟ ᱛᱮᱜᱮ ᱟᱫᱚ ᱟᱹᱞᱤᱧ ᱫᱚ ᱨᱚᱯᱚᱲ ᱜᱮ ᱵᱟᱹᱞᱤᱧ ᱨᱚᱯᱚᱲ ᱠᱟᱱᱟ᱾ ᱠᱟᱱ ᱛᱟᱦᱮᱸᱫ ᱟᱫᱚ ᱯᱮ ᱯᱩᱱ ᱢᱟᱦᱟᱸ ᱞᱤᱧ ᱨᱚᱯᱚᱲ ᱠᱟᱱᱟ᱾ ᱟᱹᱞᱤᱧ ᱦᱚᱸ ᱚᱱᱠᱟᱞᱤᱧ ᱧᱮᱞ ᱮᱫᱟ ᱯᱩᱨᱟᱹᱣ ᱫᱟᱲᱮ ᱟᱞᱤᱧ ᱥᱮ ᱵᱟᱝ ᱚᱱᱟᱛᱮ ᱱᱤᱛᱚᱜ ᱞᱤᱧ ᱠᱚᱞ ᱫᱟ ᱱᱡᱮ ᱫᱷᱟᱹᱨᱤᱡ ᱵᱟᱠᱷᱟᱡ ᱫᱚ ᱵᱟᱹᱞᱤᱧ ᱯᱩᱨᱟᱹᱫᱟ᱾
ᱦᱮᱸ ᱛᱚ᱾ ᱟᱹᱞᱤᱧ ᱦᱚᱸ ᱦᱟᱸ ᱯᱩᱨᱟᱹᱣ ᱫᱟᱲᱮᱭᱟᱞᱤᱧ ᱥᱮ ᱵᱟᱝ ᱚᱱᱟ ᱜᱮ ᱠᱟᱹᱴᱤᱡ ᱪᱤᱱᱛᱟᱹ ᱞᱤᱧ ᱵᱩᱡ ᱫᱟ᱾
ᱦᱳᱭ᱾
ᱦᱚᱸ ᱡᱟᱦᱟᱸ ᱞᱮᱠᱟᱛᱮ ᱯᱩᱨᱟᱹᱣ ᱠᱟᱜ ᱞᱮᱠᱷᱟᱱ ᱢᱟ ᱱᱟᱯᱟᱭ ᱠᱚᱜ ᱜᱮᱭᱟ᱾ ᱫᱚ ᱯᱩᱨᱟᱹᱜ ᱟᱥᱮ ᱵᱟᱝ ᱪᱮᱫ ᱪᱤᱠᱟᱹᱜ ᱠᱟᱱᱟ ᱱᱟᱜ᱾
ᱟᱫᱚ ᱚᱠᱟᱨᱮ ᱠᱷᱚᱵᱚᱨ ᱫᱚᱵᱮᱱ ᱧᱟᱢ ᱠᱮᱜᱼᱟ ᱱᱚᱣᱟ ᱨᱮ ᱱᱟᱜ, ᱴᱟᱥ ᱵᱟᱨᱮᱛᱮ?
ᱱᱚᱣᱟ ᱨᱮᱱᱟᱜ ᱠᱷᱚᱵᱚᱨ ᱫᱚ ᱦᱟᱜ ᱠᱷᱟᱱ ᱚᱱᱠᱟ ᱜᱟᱛᱮ ᱠᱚ ᱢᱮᱱᱟᱜ ᱠᱚᱣᱟ ᱛᱚ ᱩᱱᱠᱩ ᱠᱚ ᱢᱮᱱ ᱠᱟᱜ ᱞᱤᱧᱟᱹ ᱢᱟᱱᱮ ᱦᱚᱜᱼᱚᱭ ᱱᱮᱛᱟᱨ ᱠᱚ ᱢᱮᱛᱟᱞᱤᱧ ᱠᱟᱱᱟ ᱢᱟᱲᱟᱝ ᱫᱚ ᱟᱹᱞᱤᱧ ᱦᱚᱸ ᱢᱟᱱᱮ ᱵᱟᱝᱞᱤᱧ ᱥᱮᱱ ᱵᱟᱲᱟ ᱟᱠᱟᱱᱟ ᱚᱠᱟ ᱛᱮᱦᱚᱸ ᱥᱮ ᱯᱷᱳᱱ ᱠᱚᱨᱮ ᱚᱱᱠᱟ ᱨᱤᱪᱨᱡᱽ ᱠᱚ ᱵᱟᱝ ᱛᱟᱦᱮᱸ ᱠᱟᱱᱟ ᱵᱟᱝᱞᱤᱧ ᱯᱷᱳᱱ ᱵᱟᱲᱟ ᱠᱟᱜᱼᱟ ᱠᱚᱣᱟ ᱠᱚ ᱵᱟᱠᱚ ᱯᱷᱳᱱ ᱠᱟ ᱛᱚ᱾ ᱦᱟᱱᱮ ᱢᱤᱫ ᱫᱤᱱ ᱱᱚᱝᱠᱟ ᱠᱟᱛᱷᱟ ᱠᱟᱛᱷᱟ ᱛᱮ ᱟᱫᱚ ᱩᱱᱠᱩ ᱠᱚ ᱢᱮᱛᱟ ᱞᱤᱧ ᱠᱟᱱᱟ ᱟᱫᱚ ᱩᱱ ᱜᱮᱞᱤᱧ ᱟᱨ ᱫᱤᱭᱮ ᱮᱦᱚᱵ ᱠᱟᱫᱟ᱾
ᱟᱫᱚ ᱚᱲᱟᱜ ᱫᱚ ᱪᱮᱫ ᱠᱚᱵᱮᱱ ᱪᱤᱠᱟᱹ ᱵᱟᱲᱟᱭ ᱛᱮ?
ᱦᱚᱸ ᱱᱤᱛᱚᱜ ᱫᱚ ᱱᱚᱜᱚᱭ ᱨᱚᱦᱚᱭ ᱠᱟᱹᱢᱤ ᱠᱚ ᱪᱟᱞᱟᱣ ᱵᱟᱲᱟ ᱦᱳᱭᱳᱜ ᱠᱟᱱᱟ ᱾ ᱦᱚᱲᱟᱜ ᱠᱚ᱾ ᱡᱟᱜᱮ ᱯᱚᱭᱥᱟ ᱠᱚ ᱦᱳᱭᱳᱜᱼᱟ ᱠᱟᱹᱴᱤᱡ ᱪᱟᱞᱟᱣ ᱞᱮᱱᱠᱷᱟᱱ᱾
ᱯᱟᱲᱦᱟᱜ ᱠᱚᱫᱚ ᱵᱤᱱ ᱵᱟᱹᱜᱤᱭᱟ ᱠᱟᱫᱟ ᱢᱮᱱ ᱦᱳᱭᱳᱜ ᱠᱟᱱᱟ, ᱥᱮ ᱯᱟᱲᱦᱟᱜ ᱠᱟᱱ ᱜᱮᱭᱟᱵᱤᱱ?
ᱦᱚᱸ ᱯᱟᱲᱦᱟᱜ ᱠᱚᱫᱚᱞᱤᱧ ᱵᱟᱹᱜᱤ ᱠᱟᱜ ᱜᱮᱭᱟ᱾
ᱯᱟᱲᱦᱟᱜ ᱠᱚᱫᱚ ᱚᱱᱟ ᱠᱚᱞᱮᱡᱽ ᱨᱮᱞᱤᱧ ᱵᱷᱚᱨᱛᱤ ᱞᱮᱱᱟ ᱛᱚ ᱟᱫᱚ ᱠᱟᱹᱴᱤᱡ ᱠᱟᱹᱣᱰᱤ ᱠᱚ ᱡᱟᱹᱥᱛᱤ ᱧᱚᱜ ᱞᱟᱜᱟᱜ ᱠᱟᱱᱟ ᱥᱮ ᱚᱱᱟ ᱠᱷᱟᱹᱛᱤᱨ᱾ ᱛᱮᱜᱮ ᱟᱫᱚ ᱵᱟᱜᱤ ᱦᱩᱭ ᱠᱟᱱᱟ ᱦᱚᱸ᱾
ᱱᱟᱥᱮ
ᱦᱳᱭ, ᱥᱮᱢᱤᱥᱴᱟᱨ ᱯᱤᱪᱷᱟᱹ ᱦᱟᱜ ᱠᱷᱟᱱ, ᱟᱹᱰᱤ ᱜᱟᱱ ᱠᱟᱛᱮᱜ ᱠᱟᱹᱣᱰᱤ ᱞᱟᱜᱟᱜ ᱟᱥᱮ᱾
ᱦᱳᱭ ᱦᱳᱭ ᱦᱳᱭ, ᱪᱮᱫ ᱛᱮᱵᱤᱱ ᱵᱷᱚᱨᱛᱤ ᱞᱮᱱᱟ ᱥᱟᱭᱤᱱᱥ ᱛᱮ ᱥᱮ ᱟᱨᱴᱥ ᱛᱮᱵᱮᱱ ᱵᱷᱚᱨᱛᱤ ᱞᱮᱱᱟ?
ᱟᱞᱤ ᱫᱚ ᱟᱴᱥ ᱜᱮᱞᱤᱧ ᱵᱷᱚᱨᱛᱤ ᱞᱮᱱᱟ᱾ ᱦᱚᱜᱼᱚ᱾ ᱟᱫᱚ ᱚᱲᱟᱜ ᱨᱮᱱᱟᱜ ᱠᱟᱹᱴᱤᱡ ᱟᱱᱟᱴ ᱠᱚ ᱛᱟᱦᱮᱸ ᱠᱟᱱᱟ ᱛᱚ ᱥᱮ ᱨᱮᱸᱜᱮᱡ ᱚᱲᱮᱡ ᱦᱚᱲ ᱛᱚᱵᱤᱱ ᱵᱩᱡᱷᱟᱹᱣ ᱫᱟᱲᱮᱭᱟᱜ ᱠᱟᱱ ᱜᱮᱭᱟ᱾
ᱦᱳᱭ ᱦᱳᱭ ᱟᱵᱚ ᱦᱚᱲ ᱫᱚ ᱠᱟᱹᱴᱤᱡ ᱨᱮᱸᱜᱮᱡ ᱜᱮᱭᱟᱵᱚᱱ ᱡᱷᱚᱛᱚ ᱦᱚᱲ ᱜᱮ᱾
ᱦᱳᱭ ᱚᱱᱟ ᱠᱷᱟᱹᱛᱤᱨ ᱛᱮᱜᱮ ᱵᱟᱝ ᱦᱩᱭ ᱠᱟᱱᱟ ᱛᱚ ᱤᱪᱷᱟᱹ ᱫᱚ ᱛᱟᱦᱮᱸ ᱠᱟᱱᱟ᱾ ᱯᱟᱲᱦᱟᱜ ᱨᱮᱱᱟᱜ ᱢᱮᱱᱠᱷᱟᱱ ᱟᱫᱚ ᱵᱟᱝ ᱦᱳᱭᱳᱜᱼᱟ ᱟᱨᱦᱚᱸ ᱵᱚᱭᱦᱟ ᱠᱚ ᱢᱮᱱᱟᱜ ᱟᱠᱟᱜ ᱠᱚᱣᱟ ᱛᱚ ᱩᱱᱠᱩ ᱠᱚ ᱯᱟᱲᱦᱟᱣ ᱠᱚ ᱦᱳᱭᱳᱜᱼᱟ ᱾ ᱢᱤᱫ ᱦᱚᱲ ᱮᱠᱟᱞᱟ ᱜᱮ, ᱟᱞᱮ ᱫᱚ ᱯᱮ ᱵᱚᱭᱦᱟᱜ ᱟᱞᱮ᱾
ᱟᱵᱤᱱ ᱟᱨ ᱚᱠᱚᱭ
ᱵᱟᱨᱭᱟ ᱵᱩᱱᱩ ᱛᱟᱹᱠᱤᱱ ᱢᱮᱱᱟᱜ ᱠᱤᱱᱟ᱾ ᱦᱮᱸ᱾ ᱟᱫᱚ ᱩᱱᱠᱤᱱ ᱦᱚᱸᱛᱚ ᱯᱟᱲᱦᱟᱣ ᱠᱤᱱ ᱦᱩᱭᱩᱜ ᱟ ᱥᱮ ᱠᱟᱹᱴᱤᱡ ᱫᱚ᱾ ᱯᱟᱲᱦᱟᱣ ᱞᱟᱜᱟᱜ ᱜᱮᱭᱟ ᱢᱤᱫ ᱦᱚᱲ ᱯᱟᱲᱦᱟᱣ ᱞᱮᱠᱷᱟᱱ ᱛᱚ ᱟᱨ ᱵᱟᱝ ᱦᱩᱭᱩᱜᱼᱟ᱾
ᱦᱳᱭ᱾
ᱦᱮ
ᱟᱫᱚ ᱤᱥᱠᱩᱞ ᱤᱥᱠᱩᱞ ᱠᱚᱫᱚ ᱥᱩᱨ ᱜᱮᱛᱟ ᱯᱮᱭᱟ ᱥᱮᱪᱮᱫ ᱥᱮ ᱥᱟᱺᱜᱤᱧ ᱜᱮᱛᱟ ᱯᱮᱭᱟ?
ᱦᱚᱸ ᱤᱥᱠᱩᱞ ᱠᱚ ᱫᱚ ᱥᱩᱨ ᱜᱮᱭᱟ᱾
ᱛᱟᱦᱚᱞᱮ ᱚᱥᱤᱵᱤᱫᱷᱟ ᱫᱚ ᱵᱟᱹᱱᱩᱜᱼᱟ ᱥᱩᱨ ᱨᱮ ᱪᱟᱞᱟᱜ ᱜᱮᱭᱟ ᱠᱤᱱ᱾
ᱦᱮ᱾ ᱚᱱᱠᱟᱜᱮ᱾ ᱢᱮᱱᱫᱟᱞᱤᱧ ᱠᱟᱹᱴᱤᱡ ᱵᱮᱠᱜᱨᱟᱣᱩᱱᱰ ᱨᱮᱱᱟᱜ ᱥᱟᱣᱩᱱᱰ ᱟᱸᱡᱚᱢ ᱦᱤᱡᱩᱜ ᱠᱟᱱᱟ ᱪᱮᱫ ᱥᱟᱰᱮ ᱠᱟᱱᱟ?
ᱪᱮᱫ ᱥᱟᱰᱮ ᱠᱟᱱᱛᱮ ᱪᱮᱫᱠᱟ ᱵᱮᱱ ᱟᱸᱡᱚᱢ ᱮᱫᱟ?
ᱚ ᱪᱮᱫ ᱞᱮᱠᱟᱞᱤᱧ ᱟᱸᱡᱚᱢ ᱫᱟ ᱵᱟᱭᱤᱠ ᱥᱟᱰᱮ ᱠᱟᱱ ᱞᱮᱠᱟ ᱞᱤᱧ ᱟᱸᱡᱚᱢ
ᱪᱮᱜᱠᱟ ᱪᱮᱜᱠᱟ?
ᱚ ᱵᱟᱭᱤᱠ ᱥᱟᱰᱮ ᱠᱟᱱ ᱞᱮᱠᱟᱞᱤᱧ ᱟᱸᱡᱚᱢ ᱮᱫᱟ ᱵᱟᱭᱤᱠ ᱪᱟᱞᱟᱜ ᱠᱟᱱ ᱞᱮᱠᱟ᱾
ᱦᱳᱭ ᱦᱳᱭ ᱠᱟᱹᱴᱤᱡ ᱵᱟᱭᱤᱠ ᱫᱚ ᱪᱟᱞᱟᱜ ᱠᱟᱱ ᱜᱮᱭᱟ ᱠᱟᱹᱴᱤᱡ ᱥᱟᱺᱜᱤᱧ ᱛᱮ ᱪᱟᱞᱟᱜ ᱠᱟᱱᱟ ᱟᱨᱠᱤ ᱥᱩᱨ ᱛᱮᱫᱚ ᱵᱟᱝ᱾
ᱚ
ᱟᱹᱰᱤ ᱥᱟᱺᱜᱤᱧ ᱨᱮᱜᱮ᱾
ᱳ ᱠᱟᱹᱴᱤᱡ ᱟᱸᱡᱚᱢ ᱦᱮᱡ ᱱᱟ ᱛᱚ᱾
ᱟᱫᱚ ᱵᱟᱝ ᱟᱸᱡᱚᱢᱟ, ᱟᱸᱡᱚᱢ ᱚᱜ ᱠᱟᱱᱟ?
ᱚ ᱟᱸᱡᱚᱢ ᱱᱤᱛᱚᱜ ᱫᱚ ᱵᱟᱝ ᱟᱸᱡᱚᱢᱚᱜ ᱠᱟᱱᱟ ᱦᱟᱸᱜ᱾
ᱦᱳᱭ ᱦᱳᱭ ᱪᱟᱞᱟᱣᱱᱟ ᱠᱟᱹᱴᱤᱡ ᱥᱟᱺᱜᱤᱧ ᱛᱮᱜᱮ᱾
ᱦᱮᱸ ᱛᱚ᱾
ᱨᱟᱥᱛᱟ ᱫᱷᱟᱨᱮ ᱨᱮ ᱢᱮᱱᱟᱜ ᱞᱤᱧᱟᱹ ᱛᱚ᱾
ᱚ᱾ ᱛᱟᱦᱚᱞᱮ ᱟᱵᱤᱱ ᱫᱚᱵᱤᱱ ᱯᱟᱲᱦᱟᱜ ᱠᱟᱱ ᱜᱮᱭᱟ ᱥᱮ?
ᱟᱹᱞᱤᱧ ᱫᱚ ᱯᱟᱲᱦᱟᱜ ᱫᱚᱞᱤᱧ ᱵᱟᱹᱜᱤ ᱫᱚ ᱵᱟᱹᱜᱤ ᱜᱮ ᱞᱟᱹᱭ ᱜᱟᱱᱚᱜ ᱠᱚᱞᱮᱡᱽ ᱫᱷᱟᱨᱤᱡ ᱜᱮᱞᱤᱧ ᱯᱟᱲᱦᱟᱣ ᱞᱮᱱᱟ ᱢᱟᱱᱮ᱾ ᱠᱚᱞᱮᱡᱽ ᱞᱤᱧ ᱢᱩᱪᱟᱹᱫ ᱟᱠᱟ ᱟᱫᱚ ᱵᱟᱹᱞᱤᱧ
ᱚ᱾ ᱦᱮᱸ ᱛᱚ ᱟᱵᱤᱱ ᱢᱟ ᱠᱚᱞᱮᱡᱽ ᱵᱤᱱ ᱢᱩᱪᱟᱹᱫ ᱟᱠᱟᱫᱟ ᱚᱱᱟ ᱜᱮ ᱟᱹᱰᱤ ᱢᱟᱨᱟᱝ ᱠᱟᱛᱷᱟ᱾
ᱦᱳᱭ ᱟᱨ ᱢᱩᱪᱟᱹᱫ ᱠᱟᱜ ᱞᱤᱧ ᱚᱱᱠᱟ ᱜᱮ᱾
ᱦᱳᱭ ᱛᱚ ᱛᱟᱦᱞᱮ ᱱᱤᱛᱚᱜ ᱫᱚ ᱪᱮᱫ ᱵᱤᱱ ᱠᱚᱨᱟᱣᱟ ᱚᱱᱠᱟ ᱵᱤᱱ ᱢᱚᱱᱮᱭᱮᱫᱟ?
ᱠᱚᱨᱟᱣ ᱫᱚ ᱪᱮᱫ ᱵᱟᱞᱤᱧ ᱠᱚᱨᱟᱣ ᱫᱟ ᱱᱤᱛᱚᱜ ᱚᱲᱟᱜ ᱨᱮ ᱜᱮ ᱠᱟᱹᱢᱤ ᱵᱟᱲᱟᱭ ᱮᱫᱟ ᱫᱤᱧ ᱟᱨ ᱠᱚᱢᱯᱤᱴᱤᱥᱚᱱ ᱠᱚᱯᱴᱤᱵᱷ ᱮᱠᱡᱟᱢ ᱠᱚᱞᱤᱧ ᱮᱢᱟᱜ ᱠᱟᱱᱟ ᱥᱮᱨᱚᱠᱚᱢ ᱪᱮᱫ ᱦᱚᱸ
ᱚ ᱦᱮᱸ ᱛᱚ᱾ ᱡᱟᱦᱟᱸ ᱛᱤᱱᱟᱹᱜ ᱡᱟᱦᱟᱸ ᱞᱮᱠᱟ ᱚᱞᱚᱜ ᱯᱟᱲᱦᱟᱣ ᱠᱟᱛᱮ ᱨᱮᱦᱚᱸ ᱠᱟᱹᱢᱤ ᱫᱚ ᱠᱟᱹᱴᱤᱡ ᱞᱟᱹᱠᱛᱤ ᱜᱮᱭᱟ ᱦᱮᱸ ᱵᱟᱝ᱾
ᱦᱳᱭ ᱦᱳᱭ ᱦᱳᱭ ᱚᱱᱟᱜᱮ ᱚᱲᱟᱜ ᱠᱚᱨᱮ ᱠᱟᱹᱢᱤ ᱵᱟᱲᱟ ᱦᱩᱭᱩᱜ ᱠᱟᱱᱟ᱾ ᱟᱫᱚ ᱱᱮᱛᱟᱨᱱᱟᱜ ᱯᱟᱲᱦᱟᱣ ᱛᱚ ᱵᱩᱡᱷᱟᱹᱣ ᱫᱟᱵᱤᱱ᱾
ᱦᱮ ᱛᱚ᱾ ᱚᱱᱠᱟ ᱫᱟᱬᱟᱱ ᱠᱚᱫᱚ ᱚᱠᱟ ᱥᱮᱫ ᱵᱤᱱ ᱪᱟᱞᱟᱣ ᱵᱟᱲᱟ ᱟᱠᱟᱱᱟ ᱟᱹᱵᱤᱱ ᱚᱱᱠᱟ ᱵᱩᱨᱩ ᱠᱚᱨᱮ?
ᱵᱩᱨᱩ ᱠᱚᱨᱮᱡ ᱦᱮᱸ ᱵᱩᱨᱩ ᱠᱚ ᱨᱮ ᱪᱟᱞᱟᱣ ᱟᱫᱚ ᱵᱩᱨᱩ ᱫᱚ ᱟᱹᱞᱤᱧ ᱟᱞᱮ ᱟ ᱥᱩᱨ ᱠᱚ ᱨᱮ ᱫᱚ ᱵᱟᱹᱱᱩᱜᱼᱟ ᱟᱫᱚ ᱥᱟᱺᱜᱤᱧ ᱧᱚᱜ ᱟᱫᱚ ᱪᱟᱞᱟᱣ ᱦᱩᱭᱩᱜ ᱜᱮᱭᱟ ᱢᱟᱡᱷᱮᱸ ᱥᱟᱡᱷᱮ, ᱟᱯᱮ ᱛᱮ ᱵᱩᱨᱩ ᱢᱮᱱᱟᱜ ᱛᱮ ᱟᱯᱮ ᱥᱮᱫ?
ᱵᱟᱝᱟ ᱟᱞᱮ ᱱᱚᱛᱮ ᱫᱚ ᱵᱩᱨᱩ ᱫᱚ ᱵᱟᱹᱱᱩᱜ ᱠᱟᱜ-ᱟ ᱥᱮ ᱵᱩᱨᱩ ᱠᱚᱦᱚᱸ ᱟᱹᱞᱤᱧ ᱫᱚ ᱟᱹᱣᱨᱤ ᱞᱤᱧ ᱧᱮᱞᱟ ᱦᱟᱯᱮ ᱦᱟᱸᱜ ᱠᱷᱟᱱ᱾
ᱚ ᱵᱤᱨ ᱠᱚ?
ᱦᱚᱸ ᱵᱤᱨ ᱫᱚ ᱢᱮᱱᱟᱜ ᱜᱮᱭᱟ ᱛᱚ ᱵᱩᱨᱩ ᱫᱚ ᱵᱟᱹᱱᱩᱜ ᱟᱹᱱᱤᱡ ᱟᱞᱮ ᱥᱮᱫ ᱫᱚ᱾ ᱟᱹᱰᱤ ᱡᱳᱨ ᱥᱮᱛᱟ ᱠᱚ ᱨᱟᱜ ᱫᱟᱠᱚ, ᱟᱯᱮ ᱥᱮᱫ ᱫᱚ ᱟᱹᱰᱤ ᱡᱳᱨ ᱠᱳᱢᱵᱽᱲᱳ ᱠᱚ ᱪᱟᱞᱟᱜ ᱜᱮᱭᱟ ᱥᱮ ᱪᱮᱫ ᱞᱮᱠᱟ ᱥᱮᱛᱟ ᱠᱚ ᱨᱟᱜ ᱮᱫ ᱫᱚ ᱟᱹᱰᱤ ᱡᱳᱨ?
ᱦᱳᱭ ᱥᱮᱛᱟ ᱫᱚ ᱛᱟᱦᱮᱱ ᱜᱮᱭᱟ ᱠᱚ ᱟᱯᱮ ᱥᱮᱫ ᱚᱱᱛᱮ ᱥᱮᱛᱟ ᱫᱚ ᱵᱟᱹᱱᱩᱜ ᱠᱚᱛᱮ?
ᱦᱚᱸ ᱢᱮᱱᱟᱜ ᱫᱚ ᱢᱮᱱᱟᱜ ᱠᱚᱜᱮᱭᱟ ᱥᱮᱛᱟ ᱟᱵᱟᱨ ᱵᱟᱠᱚ ᱛᱟᱦᱮᱱᱟ ᱠᱤ᱾
ᱱᱚᱸᱰᱮ ᱫᱚ ᱥᱮᱛᱟ ᱫᱚᱠᱚ ᱨᱟᱜ ᱜᱮᱭᱟ ᱟᱨ ᱠᱩᱢᱵᱽᱲᱩ ᱫᱚᱠᱚ ᱦᱤᱡᱩᱜ ᱜᱮᱭᱟ ᱞᱮ ᱦᱚᱸ ᱠᱩᱢᱵᱲᱩ ᱫᱚᱠᱚ ᱦᱤᱡᱩᱜ ᱜᱮᱭᱟ ᱟᱞᱮ ᱥᱮᱫ ᱫᱚ᱾ ᱟᱞᱮ ᱵᱟᱡᱟᱨ ᱥᱩᱨ ᱨᱮ ᱦᱮᱱᱟᱜ ᱞᱮᱭᱟ᱾
ᱚ᱾
ᱵᱟᱡᱟᱨ ᱡᱟᱯᱟᱜ ᱨᱮ ᱟᱨᱠᱤ᱾
ᱦᱮᱸ ᱦᱮᱸ᱾
ᱟᱯᱮ ᱫᱚ ᱛᱟᱞᱦᱮ ᱚᱠᱟ ᱨᱮᱫᱚ ᱵᱟᱡᱟᱨ ᱥᱩᱨ ᱨᱮ ᱯᱮᱭᱟ ᱥᱮ ᱛᱤᱱᱟᱹᱜ ᱥᱟᱹᱜᱤᱧ ᱨᱮ ᱢᱮᱱᱟᱜ ᱯᱮᱛᱮ?
ᱛᱟᱞᱦᱮ ᱤᱭᱟᱹ ᱞᱩᱜᱩ ᱵᱩᱨᱩ ᱫᱩᱵᱤᱱ ᱥᱮᱱ ᱵᱟᱲᱟ ᱟᱠᱟᱱᱟ ᱥᱮ ᱵᱟᱝ?
ᱞᱩᱜᱩ ᱵᱩᱨᱩ, ᱵᱟᱝ ᱵᱟᱝ ᱵᱟᱹᱞᱤᱧ ᱥᱮᱱ ᱠᱟᱱᱟ ᱥᱮᱱ ᱥᱮᱱ ᱛᱮᱜᱮ ᱵᱟᱹᱞᱤᱧ ᱥᱮᱱ ᱟᱠᱟᱱᱟ ᱥᱮᱱᱚᱜ ᱥᱮᱱᱚᱜ ᱛᱮᱜᱮ ᱟᱨᱠᱤ
ᱚᱸ ᱪᱮᱫ ᱚᱱᱠᱟ ᱠᱤᱪᱷᱩ ᱟᱱᱟᱴ ᱨᱮᱵᱤᱱ ᱯᱟᱲᱟᱣ ᱞᱮᱱᱟ ᱥᱮ ᱪᱮᱫ?
ᱦᱚᱭ ᱪᱮᱜ ᱵᱤᱱ ᱞᱟᱹᱭᱟ?
ᱚᱝᱠᱟᱱ ᱟᱱᱟᱴ ᱨᱮᱵᱤᱱ ᱯᱟᱲᱟᱣ ᱞᱮᱱᱟ?
ᱦᱳᱭ ᱦᱳᱭ ᱦᱳᱭ, ᱪᱟᱞᱟᱜ ᱜᱮᱞᱤᱧ ᱢᱮᱱ ᱞᱮᱜ-ᱜ ᱟᱫᱚ ᱪᱟᱞᱟᱣ ᱜᱮ ᱵᱟᱝ ᱦᱩᱭ ᱞᱮᱱ ᱛᱟᱹᱞᱤᱧᱟ᱾
ᱚ᱾
ᱠᱤᱱᱛᱩ ᱞᱤᱧ ᱪᱟᱞᱟᱜ ᱜᱮᱭᱟ, ᱪᱟᱞᱟᱜ ᱫᱚᱞᱤᱧ ᱪᱟᱞᱟᱜ ᱜᱮᱭᱟ, ᱵᱟᱝ ᱫᱚ ᱵᱟᱝ, ᱪᱟᱞᱟᱜ ᱫᱚᱞᱤᱧ ᱪᱟᱞᱟᱜ ᱜᱮᱭᱟ ᱾
ᱦᱤᱡᱩᱜ ᱠᱟᱱ ᱥᱮᱨᱢᱟ ᱪᱮᱥᱴᱟᱭ ᱵᱤᱱ ᱪᱟᱞᱟᱜ ᱨᱮᱱᱟᱜ᱾
ᱦᱳᱭ᱾